ᱦᱮᱞᱳ᱾
ᱦᱮᱸ ᱦᱮᱞᱳ᱾
ᱦᱮᱸ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱛᱟᱦᱚᱞᱮ ᱱᱤᱛᱚᱜ ᱫᱚ ᱪᱮᱫ ᱢᱮᱱᱟᱜ ᱵᱤᱱᱟ ᱱᱟᱯᱟᱭ ᱜᱮᱭᱟᱵᱤᱱ᱾
ᱦᱮᱸ ᱱᱤᱛᱚᱜ ᱚᱠᱛᱚ ᱞᱮᱠᱟ ᱫᱚ ᱱᱟᱯᱟᱭ ᱵᱟᱲᱟ ᱜᱮ᱾
ᱟᱪᱪᱷᱟ ᱦᱮᱸ, ᱦᱮᱸ ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮᱭᱟᱞᱤᱧ ᱟᱫᱚ -ᱼ ᱛᱟᱦᱚᱞᱮ ᱪᱟᱥ ᱠᱟᱹᱢᱤ ᱠᱚ ᱮᱛᱚᱦᱚᱵ ᱠᱟᱜᱼᱟ ᱯᱮ ᱥᱮ ᱵᱟᱝᱟ?
ᱦᱮᱸ ᱪᱟᱥ ᱠᱟᱹᱢᱤ ᱫᱚᱦᱟᱸᱜ ᱱᱚᱜᱼᱚᱭ ᱢᱩᱪᱟᱹᱫ ᱦᱮᱡ ᱟᱠᱟᱱ ᱞᱮᱠᱟᱜᱮ ᱮᱛᱚᱦᱚᱵ ᱫᱚ ᱟᱹᱰᱤ ᱢᱟᱲᱟᱝ ᱜᱮ ᱱᱚᱜᱼᱚᱭ ᱛᱚ ᱵᱟᱨ ᱯᱮ ᱦᱟᱯᱛᱟ ᱢᱟᱲᱟᱝ ᱠᱷᱚᱱ ᱜᱮ ᱥᱮᱨᱢᱟ ᱡᱟᱹᱲᱤ ᱫᱟᱜ ᱟᱵᱚᱱ ᱠᱟᱱᱟ,
ᱟᱫᱚ ᱥᱮᱨᱢᱟ ᱡᱟᱹᱲᱤ ᱫᱟᱜ ᱛᱮ ᱜᱮ ᱱᱤᱛ ᱱᱤᱛᱚᱜ ᱫᱚ ᱨᱚᱦᱚᱭ ᱫᱚ ᱟᱹᱰᱤ ᱢᱟᱲᱟᱝ ᱥᱮᱫ ᱜᱮ ᱦᱮᱡ ᱦᱩᱭ ᱠᱟᱱᱟ ᱟᱫᱚ ᱢᱤᱜ ᱵᱟᱨ ᱠᱟᱹᱴᱤᱡ ᱥᱟᱨᱮᱡ ᱢᱮᱱᱟᱜᱼᱟ ᱦᱩᱰᱤᱧ ᱧᱚᱜ ᱴᱚᱯᱨᱟ ᱠᱚ ᱦᱩᱸ ᱛᱟᱦᱚᱞᱮ ᱟᱯᱮ ᱚᱱ ᱛᱮ ᱫᱚ ᱪᱮᱫ ᱞᱮᱠᱟᱮ ᱨᱚᱦᱚᱭ ᱠᱚᱫᱚ?
ᱦᱮᱸ ᱟᱞᱮ ᱱᱚᱛᱮ ᱦᱚᱸ ᱨᱚᱦᱚᱭ ᱠᱚ ᱫᱚ ᱦᱩᱭᱳᱜ ᱠᱟᱱᱟ ᱵᱟᱹᱭᱦᱟᱹᱲ ᱫᱚᱞᱮ ᱨᱚᱦᱚᱭ ᱠᱟᱜᱼᱟ ᱟᱨ ᱡᱟᱦᱟᱸ ᱜᱷᱩᱴᱩ ᱴᱩ ᱚᱱᱟ ᱠᱚᱫᱚ ᱟᱹᱣᱨᱤ ᱞᱮ ᱨᱚᱦᱚᱭᱟ ᱚᱝᱠᱟ ᱫᱟᱜ ᱡᱟᱹᱲ ᱵᱟᱝ ᱦᱩᱭ ᱟᱠᱟᱱᱟ ᱟᱞᱮ ᱥᱮᱫ ᱫᱚ,
ᱦᱮᱸ,
ᱦᱮᱡ ᱟᱠᱟᱱᱟ ᱢᱩᱪᱟᱹᱫ ᱞᱮᱠᱟ ᱜᱮ ᱟᱨ ᱜᱷᱩᱴᱩ ᱜᱮᱱᱟᱜ ᱠᱷᱟᱱ ᱜᱮ ᱛᱤᱥ ᱥᱮᱢᱟ ᱫᱟᱜ ᱡᱟᱹᱲᱤ ᱪᱮᱫ ᱞᱮᱠᱟᱭ ᱫᱟᱜ ᱟᱵᱚᱱ ᱠᱟᱱᱟ ᱥᱮ ᱵᱟᱝᱟ ᱚᱱᱟ ᱞᱮᱠᱟ ᱛᱮᱱᱟᱜ ᱠᱷᱟᱱ ᱪᱟᱥ ᱠᱟᱹᱢᱤ ᱚᱱᱟ ᱫᱚ ᱦᱩᱭᱩᱜᱼᱟ᱾
ᱦᱮᱸ ᱱᱚᱜ ᱚᱭ ᱧᱮᱞ ᱢᱟ ᱧᱮᱞᱚᱜ ᱠᱟᱱᱟ ᱫᱤᱱᱟᱹᱢ ᱜᱮ ᱱᱚᱜ ᱚᱭ ᱨᱤᱢᱤᱞ ᱢᱟᱭ ᱨᱤᱢᱤᱞ ᱟᱵᱚᱱ ᱠᱟᱱᱟ ᱢᱮᱱᱠᱷᱟᱱ ᱫᱟᱜ ᱫᱚ ᱵᱟᱭ ᱫᱟᱜ ᱮᱫᱟᱭ,
ᱦᱮᱸ ᱫᱤᱱᱟᱹᱢ ᱫᱤᱱ ᱜᱮ ᱚᱱᱠᱟ ᱜᱮ ᱧᱮᱞᱚᱜ ᱠᱟᱱᱟ ᱨᱤᱢᱤᱞ ᱫᱚᱭ ᱨᱤᱢᱤᱞᱮᱫ ᱜᱮᱭᱟᱭ ᱢᱮᱱᱠᱷᱟᱱ ᱚᱱᱠᱟ ᱫᱟᱜ ᱡᱟᱹᱲᱤ ᱫᱚ ᱵᱟᱝ ᱦᱩᱭᱩᱜ ᱠᱟᱱᱟ ᱚᱱᱠᱟ ᱱᱟᱥᱮ ᱱᱟᱥᱮ ᱫᱟᱜ ᱡᱟᱹᱲᱤᱭᱮᱟᱭ ᱚᱱᱠᱟ ᱛᱮᱫᱚ ᱢᱟᱱᱮ ᱪᱟᱥ ᱠᱟᱹᱢᱤ ᱫᱚ ᱵᱟᱝ ᱞᱟᱦᱟᱜ ᱟᱥᱮ,
ᱦᱮᱸ ᱮᱠᱟᱞ ᱛᱮᱜᱮ ᱵᱟᱝ ᱟᱫᱚ ᱦᱟᱸᱜ ᱱᱚᱛᱮ ᱫᱚ ᱚᱱᱮ ᱡᱟᱦᱟᱸ ᱵᱮᱱ ᱢᱮᱱ ᱠᱮᱫ ᱞᱮᱠᱟ ᱡᱮ ᱜᱚᱰᱟ ᱠᱚ ᱥᱮ ᱚᱱᱠᱟ ᱜᱷᱩᱴᱩ ᱧᱚᱜ ᱡᱟᱭᱜᱟ ᱡᱟᱦᱟᱸ ᱠᱚ ᱥᱟᱨᱮᱡ ᱢᱮᱱᱟᱜᱼᱟ, ᱟᱫᱚ ᱱᱚᱛᱮ ᱦᱚ ᱚᱱᱠᱟ ᱜᱮ ᱢᱮᱱᱟᱜᱼᱟ ᱟᱫᱚ ᱱᱚᱛ ᱛᱮ ᱫᱚ ᱦᱟᱸᱜ ᱚᱱᱠᱟ ᱫᱟᱜ ᱟᱛᱮᱫ ᱫᱚ ᱵᱟᱝ ᱱᱚᱛᱮ ᱫᱚ ᱦᱟᱜ ᱚᱱᱠᱟ ᱜᱷᱩᱴᱩ ᱠᱚᱨᱮ ᱛᱟᱦᱮᱱᱟ ᱜᱚᱰᱟ ᱦᱩᱲᱩ ᱡᱟᱦᱟᱸ ᱠᱚ ᱢᱮᱱᱟ ᱚᱱᱟ ᱜᱚᱰᱟ ᱦᱩᱲᱩ ᱜᱮᱠᱚ ᱮᱨ ᱠᱟᱜᱼᱟ᱾
ᱟᱪᱪᱷᱟ ᱟᱪᱪᱷᱟ᱾
ᱦᱮᱸ ᱱᱚᱛᱮ ᱫᱚᱦᱟ ᱚᱱᱟ ᱜᱚᱰᱟ ᱦᱩᱲᱩ ᱫᱚ ᱦᱟᱜ ᱚᱱᱠᱟ ᱟᱠᱷᱨᱤᱧ ᱥᱮ ᱡᱚᱢ ᱞᱮᱠᱟ ᱫᱚ ᱵᱟᱝ ᱦᱩᱭᱩᱜᱼᱟ ᱱᱚᱛᱮ ᱫᱚ ᱚᱱᱟ ᱠᱷᱟᱹᱡᱟᱹᱲᱤ ᱠᱚ ᱵᱚᱫᱚᱞ ᱜᱮᱭᱟ ᱜᱟᱹᱰᱤ ᱜᱟᱹᱰᱤ ᱦᱤᱡᱩᱜ ᱜᱮᱭᱟ ᱛᱚ ᱟᱫᱚ ᱚᱱᱟ ᱚᱡᱚᱱ ᱠᱟᱛᱮᱫ ᱜᱮ ᱦᱩᱲᱩ ᱛᱤᱱᱟᱹᱜ ᱦᱩᱭᱩᱜᱼᱟ ᱟᱫᱚ ᱚᱱᱠᱟ ᱦᱤᱥᱟᱹᱵ ᱜᱮ ᱠᱷᱟᱹᱡᱟᱹᱲᱤ ᱟᱨ ᱡᱟᱦᱟᱸ ᱦᱟ ᱱᱚᱣᱟ ᱦᱩᱲᱩ ᱨᱮᱱᱟᱜ ᱡᱟᱦᱟᱸ ᱫᱟᱨᱮ ᱠᱚ ᱛᱟᱦᱮᱱ ᱠᱟᱱᱟ ᱵᱩᱥᱩᱵ ᱵᱚ ᱢᱮᱱᱫᱚ, ᱟᱫᱚ ᱚᱱᱟ ᱠᱚᱫᱚ ᱱᱩᱝᱠᱩ ᱰᱟᱝᱨᱤ ᱠᱚ ᱠᱟᱰᱟ ᱠᱚ ᱩᱱᱠᱩ ᱞᱟᱹᱜᱤᱫ ᱜᱷᱟᱴᱟ ᱠᱚᱵᱚᱱ ᱵᱮᱱᱟᱣᱟ,
ᱚ ᱟᱪᱪᱷᱟ ᱟᱪᱪᱷᱟ‌ ᱟᱞᱮᱥᱮᱫ ᱫᱚ ᱛᱟᱦᱞᱮ ᱚᱱᱟ ᱡᱟᱦᱟ ᱜᱚᱰᱟ ᱦᱩᱲᱩ ᱵᱤᱱ ᱞᱟᱹᱭ ᱠᱮᱜᱼᱟ ᱚᱱᱟ ᱫᱚ ᱵᱟᱝ ᱪᱟᱥ ᱢᱟᱱᱮ ᱵᱟᱝ ᱦᱩᱭᱩᱜ ᱜᱮᱭᱟ᱾ ᱟᱞᱮ ᱥᱮᱫ ᱫᱚ ᱡᱟᱦᱟᱸ ᱦᱮᱸ ᱱᱚᱣᱟ ᱦᱳᱭ ᱟᱫᱚ ᱛᱟᱦᱞᱮ ᱟᱯᱮ ᱥᱮᱫ ᱫᱚ ᱦᱮᱸ ᱞᱟᱹᱭ ᱵᱤᱱ,
ᱮᱸᱫ ᱵᱟᱝᱜᱮ ᱢᱟᱱᱮ ᱟᱵᱤᱱᱟᱜ ᱨᱚᱲ ᱠᱟᱹᱴᱤᱡ ᱱᱮᱴᱣᱟᱨᱠ ᱯᱨᱚᱵᱞᱮᱢ ᱛᱮ ᱱᱟᱥᱮ ᱡᱟᱹᱱᱤᱡ ᱠᱟᱴᱟᱣ ᱜᱚᱫᱚᱜ ᱠᱟᱱᱟ ᱢᱤᱫᱵᱟᱨ ᱨᱚᱲ ᱟᱴ ᱠᱟᱜ ᱠᱟᱱᱟ ᱵᱟᱝ ᱟᱸᱡᱚᱢ ᱴᱷᱤᱠᱟᱹᱜ ᱠᱟᱱᱟ᱾
ᱦᱮᱸ ᱮ ᱦᱤᱛᱚᱜ ᱟᱸᱡᱚᱢᱚᱜ ᱠᱟᱱ ᱛᱟᱹᱞᱤᱧᱟ?
ᱦᱮᱸ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱦᱳᱭ᱾ ᱞᱟᱹᱭ ᱫᱟᱹᱞᱤᱧ ᱛᱟᱞᱦᱮ ᱟᱯᱮ ᱥᱮᱫ ᱫᱚ ᱪᱟᱥ ᱫᱚ ᱪᱮᱫᱠᱟ ᱢᱤᱫ ᱫᱷᱟᱣ ᱜᱮ ᱦᱩᱭᱩᱜ ᱜᱮᱭᱟ ᱥᱮ ᱵᱟᱨ ᱫᱷᱟᱣ᱾
ᱱᱚᱝᱠᱟ ᱦᱩᱲᱩ ᱪᱟᱥ ᱠᱚᱫᱚ ᱦᱟᱸᱜ ᱡᱟᱦᱟ ᱵᱚᱪᱷᱚᱨ ᱨᱮᱫᱚ ᱱᱚᱝᱠᱟ ᱢᱤᱫ ᱫᱷᱟᱣ ᱜᱮ ᱦᱩᱭᱩᱜ-ᱟ ᱟᱫᱚ ᱢᱮᱫᱴᱮᱡ ᱜᱮ ᱦᱟᱸᱜ ᱜᱟᱰᱟ ᱵᱷᱚᱨᱥᱟ ᱢᱮᱱᱟᱜ ᱞᱮᱭᱟ ᱢᱮᱫᱴᱮᱡ ᱜᱟᱰᱟ ᱢᱮᱱᱟᱜ ᱛᱟᱞᱮᱭᱟ᱾ ᱟᱫᱚ ᱚᱱᱟ ᱜᱟᱰᱟ ᱥᱩᱨ ᱠᱚ ᱨᱮᱱᱟᱜ ᱡᱟᱦᱟ ᱛᱤᱱᱟᱹᱜ ᱵᱟᱹᱭᱦᱟᱹᱲ ᱠᱚ ᱢᱮᱱᱟᱜ-ᱟ᱾ ᱟᱫᱚ ᱚᱱᱟ ᱠᱚᱫᱚ ᱦᱟᱸᱜ ᱚᱱᱟ ᱜᱟᱰᱟ ᱫᱟᱜ ᱠᱚᱛᱮᱫ ᱫᱚ ᱪᱟᱥ ᱢᱟᱡᱷᱮ ᱥᱟᱡᱷᱮ ᱫᱚ ᱡᱟᱦᱟᱭ ᱠᱚᱣᱟᱜ ᱥᱮᱲᱟ ᱧᱚᱜ ᱢᱮᱱᱟᱜ-ᱟ᱾ ᱟᱫᱚ ᱩᱱᱠᱩ ᱠᱚᱫᱚ ᱠᱚ ᱪᱟᱥ ᱜᱮᱭᱟ ᱵᱚᱪᱷᱚᱨ ᱨᱮ ᱵᱟᱨ ᱫᱷᱟᱣ ᱜᱮ᱾ ᱟᱫᱚ ᱢᱮᱱ ᱞᱮᱠᱷᱟᱱ ᱫᱚ ᱡᱮ ᱵᱟᱝ ᱵᱚᱪᱷᱚᱨ ᱫᱚ ᱪᱟᱥ ᱫᱚ ᱢᱤᱫ ᱫᱷᱟᱣ ᱜᱮᱞᱮ ᱪᱟᱥᱼᱟ᱾ ᱟᱨ ᱪᱟᱥᱚᱜ ᱠᱷᱟᱡ ᱫᱚ ᱦᱟᱸᱜ ᱱᱚᱝᱠᱟ ᱥᱚᱵᱽᱡᱤ ᱠᱚ ᱠᱟᱹᱴᱤᱡ ᱪᱟᱥ ᱚᱜ ᱜᱮᱭᱟ ᱫᱚᱢᱮ᱾
ᱚ ᱛᱟᱞᱦᱮ ᱦᱳᱲᱳ ᱫᱚ ᱢᱤᱫ ᱫᱷᱟᱣ ᱜᱮᱯᱮ ᱪᱟᱥ-ᱟ ᱱᱚᱣᱟ ᱡᱟᱦᱟ ᱟᱥᱟᱲ ᱵᱚᱸᱜᱟ ᱨᱮᱱᱟᱜ᱾
ᱦᱮᱸ, ᱦᱮᱸ, ᱦᱮᱸ᱾
ᱚ ᱛᱟᱞᱦᱮ ᱟᱯᱮ ᱥᱮᱫ ᱫᱚ ᱦᱮᱸ ᱟᱞᱮ ᱥᱮᱫ ᱦᱚᱸ ᱚᱱᱠᱟ ᱫᱚ ᱮᱸᱻ ᱦᱳᱭᱳᱜ ᱠᱟᱱᱟ ᱪᱟᱥ ᱫᱚ ᱵᱟᱨ ᱫᱷᱟᱣ ᱞᱮ ᱠᱚᱨᱟᱣ ᱜᱮᱭᱟ᱾ ᱢᱮᱱᱠᱷᱟᱱ ᱡᱟᱦᱟ ᱟᱥᱟᱲ ᱵᱚᱸᱜᱟ ᱨᱮᱱᱟᱜ ᱱᱚᱣᱟ ᱜᱮ ᱡᱟᱹᱥᱛᱤ ᱠᱟᱭᱛᱮ ᱦᱩᱭᱩᱜ-ᱟ ᱡᱩᱫᱤ ᱥᱮᱨᱢᱟ ᱡᱟᱹᱲᱤ ᱦᱩᱭᱩᱜ-ᱟ᱾ ᱟᱨ ᱫᱷᱚᱨᱚᱱ ᱦᱩᱲᱩ ᱞᱮ ᱪᱟᱥ ᱜᱮᱭᱟ᱾ ᱢᱮᱱᱠᱷᱟᱱ ᱚᱱᱟ ᱫᱚ ᱚᱱᱠᱟ ᱞᱮᱠᱟ ᱫᱚ ᱵᱟᱝ ᱦᱩᱭᱩᱜ-ᱟ᱾ ᱟᱫᱚ ᱚᱱᱠᱟ ᱵᱟᱹᱫᱽ ᱠᱚᱨᱮ ᱡᱩᱫᱤ ᱫᱟᱜ ᱛᱟᱦᱮᱱᱟ᱾ ᱛᱟᱞᱦᱮ ᱠᱷᱟᱱ ᱦᱳᱭᱳᱜ-ᱟ ᱟᱨ ᱵᱟᱠᱷᱟᱱ ᱵᱟᱝ ᱦᱳᱭᱳᱜ-ᱟ ᱩᱱ ᱥᱩᱢᱚᱭ ᱢᱟ ᱚᱱᱠᱟ ᱫᱟᱜ ᱡᱟᱹᱲᱤ ᱠᱚ ᱵᱟᱝ ᱦᱳᱭᱳᱜ ᱜᱮᱭᱟ ᱫᱷᱚᱨᱚᱱ ᱦᱳᱲᱳ ᱪᱟᱥ ᱥᱩᱢᱚᱭ ᱫᱚ᱾
ᱦᱩᱸ ᱟᱫᱚ ᱱᱚᱸᱜ-ᱚᱭ ᱱᱮᱛᱟᱨ ᱫᱚ ᱧᱮᱞᱚᱜ ᱠᱟᱱᱟ ᱦᱟᱸᱜ ᱱᱚᱣᱟ ᱢᱮᱥᱤᱱ ᱠᱚᱛᱮ ᱜᱮ ᱦᱟᱸᱜ ᱫᱟᱜ ᱠᱚ ᱜᱟᱹᱰᱭᱟᱹ, ᱯᱩᱠᱷᱤᱨᱤ ᱠᱚ ᱨᱮᱱᱟᱜ ᱨᱟᱠᱟᱵ ᱠᱟᱛᱮᱜ ᱜᱮᱵᱚᱱ ᱪᱟᱥ ᱵᱟᱲᱟᱭᱟ᱾
ᱦᱳᱭ, ᱦᱳᱭ ᱱᱮᱛᱟᱨ ᱫᱚ ᱚᱱᱠᱟ ᱜᱮ ᱡᱟᱹᱥᱛᱤ ᱠᱟᱭᱛᱮ ᱧᱮᱞᱚᱜ ᱠᱟᱱᱟ ᱟᱫᱚ ᱟᱞᱮ ᱥᱮᱫ ᱫᱚ ᱚᱱᱠᱟ ᱫᱟᱜ ᱠᱚ ᱨᱮᱱᱟᱜ ᱫᱚᱢᱮ ᱛᱚ ᱥᱩᱵᱤᱫᱷᱟ ᱵᱟᱹᱱᱩᱜ ᱠᱟᱜ-ᱟ ᱦᱟᱸᱜ ᱠᱷᱟᱱ ᱥᱮᱨᱢᱟ ᱡᱟᱹᱲᱤ ᱵᱷᱚᱨᱥᱟ ᱜᱮ ᱟᱨ ᱡᱟᱦᱟ ᱱᱚᱸᱜ-ᱚᱭ ᱥᱤ ᱛᱳᱝ ᱫᱤᱱ ᱥᱮᱴᱮᱨ ᱞᱮᱱ ᱠᱷᱟᱱ ᱫᱚ ᱚᱱᱠᱟ ᱞᱮᱠᱟ ᱫᱚ ᱜᱟᱰᱟ ᱠᱚᱦᱚᱸ ᱟᱸᱡᱮᱫᱚᱜ-ᱟ, ᱜᱟᱹᱰᱭᱟᱹ ᱠᱚᱦᱚᱸ ᱟᱸᱡᱮᱫᱚᱜ-ᱟ᱾
ᱦᱮᱸ, ᱦᱮᱸ ᱾
ᱟᱫᱚ ᱚᱱᱠᱟ ᱞᱮᱠᱟ ᱟᱫᱚ ᱡᱟᱦᱟ ᱫᱷᱚᱨᱚᱱ ᱦᱩᱲᱩ ᱚᱱᱟ ᱫᱚ ᱵᱟᱹᱫᱽ ᱠᱚᱨᱮ ᱡᱩᱫᱤ ᱫᱟᱜ ᱛᱟᱦᱮᱱ ᱠᱷᱟᱱ ᱦᱳᱭᱩᱜ-ᱟ᱾ᱟᱨ ᱵᱟᱠᱷᱟᱱ ᱨᱚᱦᱚᱭ ᱫᱚᱞᱮ ᱨᱚᱦᱚᱭᱟ ᱟᱫᱚ ᱦᱩᱭ ᱠᱷᱟᱱ ᱦᱩᱭᱩᱜ-ᱟ ᱟᱨ ᱵᱟᱠᱷᱟᱱ ᱵᱟᱝ-ᱟ ᱚᱱᱠᱟ ᱞᱮᱠᱟ᱾
ᱚᱸᱻ ᱟᱫᱚ ᱦᱟᱸᱜ ᱚᱱᱛᱮ ᱦᱩᱲᱩ ᱠᱚᱫᱚ ᱦᱟᱸᱜ ᱚᱱᱠᱟ ᱪᱟᱥ ᱞᱮᱠᱟ ᱫᱚ ᱦᱟᱸᱜ ᱚᱝᱠᱟ ᱵᱚᱪᱷᱚᱨ ᱫᱤᱱ ᱫᱚ ᱢᱤᱫ ᱫᱷᱟᱣ ᱜᱮ ᱵᱟᱝ?
ᱦᱳᱭ, ᱦᱳᱭ ᱟᱫᱚ ᱚᱱᱠᱟ ᱜᱮ ᱞᱟᱹᱭ ᱜᱟᱱᱚᱜ-ᱟ ᱟᱞᱮ ᱥᱮᱫ ᱦᱚᱸ ᱢᱤᱫ ᱫᱷᱟᱣ ᱜᱮ ᱱᱚᱣᱟ ᱟᱥᱟᱲ ᱵᱚᱸᱜᱟ ᱨᱮᱱᱟᱜ ᱜᱮ ᱵᱷᱟᱜᱤ ᱴᱷᱤᱠ ᱦᱩᱭᱩᱜ-ᱟ᱾
ᱦᱮᱸ ᱟᱫᱚ ᱱᱚᱛᱮ ᱫᱚ ᱦᱟᱸᱜ ᱱᱚᱝᱠᱟ ᱪᱟᱥ ᱦᱩᱲᱩ ᱠᱚ ᱪᱟᱥ ᱵᱟᱥ ᱫᱚ ᱦᱟᱸᱜ ᱱᱚᱝᱠᱟ ᱜᱮ ᱢᱤᱫ ᱫᱷᱟᱣ ᱜᱮ ᱟᱫᱚ ᱚᱱᱟ ᱜᱟᱰᱟ ᱥᱩᱨ ᱠᱚᱨᱮ ᱜᱮ ᱦᱟᱸᱜ ᱜᱟᱰᱟ ᱵᱷᱚᱨᱥᱟ ᱡᱟᱦᱟ ᱫᱚ ᱞᱤᱝᱜᱤ ᱟᱠᱟ ᱛᱟᱦᱮᱱ ᱜᱮᱭᱟ ᱛᱚ ᱚᱱᱠᱟ ᱫᱚ ᱡᱮ ᱥᱮ ᱥᱤᱛᱩᱝ ᱫᱤᱱ ᱠᱚᱢᱚᱜ-ᱟ ᱠᱚᱢ ᱫᱚ ᱠᱚᱢᱚᱜ ᱜᱮᱭᱟ ᱟᱫᱚ ᱚᱱᱠᱟ ᱫᱚ ᱵᱟᱝ᱾
ᱦᱳᱭ ᱢᱟᱱᱮ ᱚᱱᱠᱟ ᱞᱮᱠᱟ ᱦᱳᱭ ᱢᱟᱱᱮ ᱚᱱᱠᱟ ᱞᱮᱠᱟ ᱫᱚ ᱵᱟᱝ-ᱟ ᱡᱮ ᱟᱸᱡᱮᱫ ᱪᱟᱵᱟᱜ-ᱟ ᱚᱱᱠᱟ ᱫᱚ ᱵᱟᱝ-ᱟ᱾
ᱦᱮᱸ ᱟᱫᱚ ᱦᱟᱸᱜ ᱱᱚᱛᱮ ᱫᱚ ᱡᱟᱹᱥᱛᱤ ᱠᱟᱭ ᱛᱮᱫᱚ ᱧᱮᱞᱚᱜ-ᱟ ᱡᱮ ᱵᱟᱝ ᱚᱱᱟ ᱟᱱᱟᱡᱽ ᱯᱟᱹᱛᱤ ᱥᱚᱵᱽᱡᱤ ᱠᱚ ᱜᱮ ᱦᱟᱸᱜ ᱡᱟᱹᱥᱛᱤ ᱪᱟᱥᱚᱜ ᱠᱟᱱᱟ ᱥᱮ ᱪᱟᱥ ᱵᱟᱥ ᱧᱮᱞᱚᱜ-ᱟ ᱡᱮᱢᱚᱱ ᱚᱱᱟ ᱜᱟᱰᱟ ᱥᱟᱭᱤᱰ ᱠᱚ᱾ ᱡᱟᱦᱟ ᱱᱤᱛᱳᱜ ᱫᱚ ᱦᱟᱸᱜ ᱪᱟᱥ ᱮᱨ ᱫᱤᱱ ᱠᱟᱱᱟ ᱛᱟᱞᱦᱮ ᱦᱩᱲᱩ ᱪᱟᱥ ᱚᱜ ᱠᱟᱱᱟ᱾ ᱦᱟᱸᱜ ᱟᱫᱚ ᱠᱤᱪᱷᱩ ᱠᱤᱪᱷᱩ ᱠᱚ ᱚᱱᱟ ᱡᱟᱦᱟ ᱥᱩᱨᱡᱚᱢᱩᱠᱷᱤ ᱵᱟᱦᱟ ᱨᱮᱱᱟᱜ ᱡᱟᱦᱟ ᱡᱟᱝ ᱛᱮ ᱥᱩᱱᱩᱢ ᱢᱟᱠᱚ ᱞᱟᱹᱭ ᱫᱟᱠᱚ ᱟᱫᱚ ᱚᱱᱟ ᱜᱮ ᱦᱟᱸᱜ ᱠᱤᱪᱷᱩ ᱥᱩᱨᱡᱚᱢᱩᱠᱷᱤ ᱵᱟᱦᱟ ᱠᱚ ᱪᱟᱥ ᱜᱮᱭᱟ ᱡᱟᱹᱥᱛᱤ ᱠᱟᱭ ᱛᱮ᱾
ᱟᱪᱪᱷᱟ, ᱟᱪᱪᱷᱟ ᱦᱮᱸ ᱚᱱᱟ ᱦᱚᱸ
ᱛᱮ ᱥᱚᱵᱽᱡᱤ ᱟᱱᱟᱡᱽ ᱯᱟᱹᱛᱤ ᱥᱚᱵᱽᱡᱤ ᱥᱮᱫ ᱛᱮ ᱫᱚ ᱦᱟᱸᱜ ᱱᱚᱣᱟ ᱡᱟᱦᱟ ᱟᱵᱚ ᱟᱹᱞᱩ ᱠᱚ᱾ ᱛᱟᱯᱚ ᱠᱚᱯᱤ ᱠᱚ ᱢᱮᱱᱟᱜᱼᱟ, ᱵᱮᱸᱜᱟᱲ, ᱵᱷᱤᱱᱰᱤ ᱚᱱᱟ ᱠᱷᱚᱡ ᱡᱟᱹᱥᱛᱤ ᱪᱟᱥᱚᱜᱼᱟ, ᱟᱫᱚ ᱱᱚᱣᱟ ᱠᱚᱫᱚ ᱦᱟᱸᱜ ᱡᱮ ᱚᱲᱟᱜ ᱡᱚᱢ ᱱᱟᱹᱢᱟᱭ ᱞᱮᱠᱟ ᱢᱟ ᱮᱢᱱᱤ ᱢᱟ ᱵᱟᱲᱜᱮ ᱠᱚᱨᱮ ᱵᱚ ᱨᱚᱦᱚᱭ ᱜᱮᱭᱟ᱾ ᱟᱫᱚ ᱱᱚᱛᱮ ᱫᱚ ᱡᱟᱹᱥᱛᱤ ᱧᱮᱞᱚᱜᱼᱟ ᱡᱮ ᱱᱚᱝᱠᱟ ᱵᱟᱡᱟᱨ ᱥᱚᱦᱚᱨ ᱨᱮ ᱟᱠᱷᱨᱤᱧ ᱵᱮᱵᱥᱟ ᱞᱟᱹᱜᱤᱫ ᱛᱮ ᱟᱨᱠᱤ᱾
ᱟᱪᱪᱷᱟ ᱟᱪᱪᱷᱟ, ᱦᱮᱸ ᱢᱟᱱᱮ ᱪᱟᱥ ᱫᱚ, ᱦᱮᱸ ᱪᱟᱥ ᱛᱚ ᱮᱸ ᱞᱟᱹᱭ ᱫᱟᱞᱤᱧ ᱟᱞᱮ ᱥᱮᱫ ᱫᱚ ᱚᱝᱠᱟ ᱥᱚᱵᱽᱡᱤ ᱪᱟᱥ ᱠᱚᱫᱚ ᱦᱩᱭ ᱫᱚ ᱦᱩᱭᱩᱜᱚᱜ ᱜᱮᱭᱟ, ᱟᱫᱚ ᱚᱱᱠᱟ ᱡᱷᱚᱛᱚ ᱦᱚᱲ ᱫᱚ ᱵᱟᱠᱚ ᱪᱟᱥ ᱜᱮᱭᱟ, ᱟᱹᱰᱤ ᱠᱚᱢ ᱦᱚᱲ ᱜᱮᱠᱚ ᱪᱟᱥᱫᱟ᱾ ᱡᱟᱦᱟᱸ ᱟᱠᱷᱨᱤᱧ ᱞᱮᱠᱟ ᱫᱚ, ᱟᱨ ᱚᱲᱟᱜ ᱡᱚᱢ ᱞᱮᱠᱟ ᱫᱚ ᱚᱝᱠᱟ ᱥᱟᱱᱟᱢ ᱦᱚᱲᱜᱮ ᱵᱟᱲᱜᱮ ᱠᱚᱨᱮ ᱠᱚ ᱨᱚᱦᱚᱭ ᱟᱠᱟᱜ ᱜᱮᱭᱟ, ᱡᱮᱢᱚᱱ ᱱᱚᱣᱟ ᱱᱤᱛᱚᱜ ᱥᱤᱡᱤᱱ ᱨᱮ ᱦᱤᱛᱚᱜ ᱨᱟᱦᱮᱲ ᱠᱚ ᱛᱟᱨᱯᱚᱨᱮ ᱦᱩᱭᱩᱜ ᱠᱟᱱᱟ ᱵᱮᱸᱜᱟᱲ ᱠᱚ ᱢᱟᱨᱤᱪ ᱠᱚ ᱱᱚᱝᱠᱟ ᱞᱮᱠᱟ ᱟᱹᱰᱤ ᱟᱭᱢᱟ ᱞᱮᱠᱟᱱᱟᱜ ᱥᱚᱵᱽᱡᱤ ᱠᱚᱜᱮ ᱵᱟᱲᱜᱮ ᱠᱚᱨᱮ ᱠᱚ ᱨᱚᱦᱚᱭ ᱠᱟᱜ ᱜᱮᱭᱟ, ᱟᱫᱚ ᱟᱠᱷᱨᱤᱧ ᱞᱮᱠᱟ ᱫᱚ ᱟᱹᱰᱤ ᱠᱚᱢ ᱜᱮᱭᱟ ᱟᱞᱮ ᱥᱮᱫ ᱫᱚ ᱥᱚᱵᱽᱡᱤ ᱫᱚ ᱠᱚ ᱪᱟᱥᱟ᱾ ᱚᱝᱠᱟ ᱫᱟᱜ ᱠᱚ ᱨᱮᱱᱟᱜ, ᱦᱳᱭ᱾ ᱟᱫᱚ ᱟᱞᱮ ᱱᱚᱛᱮ ᱫᱚ ᱚᱝᱠᱟ ᱫᱟᱜ ᱠᱚ ᱨᱮᱱᱟᱜ ᱫᱚᱢᱮ ᱵᱷᱟᱜᱤ ᱵᱮᱵᱚᱥᱛᱟ ᱵᱟᱹᱱᱩᱜ ᱟᱠᱟᱜ ᱥᱮ ᱟᱫᱚ ᱠᱟᱹᱴᱤᱡ ᱠᱚᱥᱴᱚ ᱧᱚᱜ ᱜᱮᱭᱟ, ᱚᱱᱠᱟᱻ ᱟᱨᱮᱡ ᱦᱩᱭᱩᱜᱼᱟ ᱢᱮᱥᱤᱱ ᱠᱚᱛᱮ ᱠᱤᱱᱵᱟ ᱚᱝᱠᱟ ᱫᱩᱞᱟᱜ ᱦᱩᱭᱩᱜᱼᱟ ᱜᱟᱹᱰᱤᱭᱟᱹ ᱠᱚᱨᱮ ᱠᱷᱚᱱᱟᱜ ᱟᱹᱜᱩ ᱠᱟᱛᱮᱜ ᱚᱱᱠᱟ ᱞᱮᱠᱟ ᱡᱟᱦᱟᱸ, ᱯᱩᱠᱷᱨᱤ ᱠᱚ ᱛᱟᱦᱮᱸᱱᱟ ᱵᱟᱹᱫ ᱥᱩᱨ ᱨᱮ᱾ ᱦᱳᱭ ᱾
ᱟᱫᱚ ᱱᱚᱛᱮ ᱫᱚ ᱦᱟᱸᱜ ᱤᱭᱟᱹ ᱟᱞᱮ ᱠᱚᱥᱮᱱ ᱫᱚ ᱱᱚᱝᱠᱟ ᱧᱮᱞᱚᱜᱼᱟ ᱡᱮ ᱚᱱᱟ ᱮᱸ ᱥᱮᱞᱚ ᱠᱚᱛᱮ ᱜᱮ ᱥᱮ ᱱᱚᱣᱟ ᱵᱳᱭᱨᱤᱝ ᱡᱟᱦᱟᱸ ᱛᱟᱦᱮᱸᱱᱟ᱾ ᱟᱫᱚ ᱱᱚᱣᱟ ᱠᱚ ᱫᱟᱜ ᱛᱮᱜᱮ ᱦᱟᱸᱜ ᱱᱚᱣᱟ ᱥᱚᱵᱽᱡᱤ ᱠᱚᱫᱚ ᱪᱟᱥᱚᱜᱼᱟ ᱦᱟᱸᱜ ᱟᱨ ᱱᱚᱛᱮ ᱫᱚ ᱦᱟᱸᱜ ᱢᱤᱫ ᱵᱟᱨ ᱢᱮᱱᱟᱜ ᱠᱚᱜᱮᱭᱟ ᱡᱟᱦᱟᱸᱭ ᱪᱟᱹᱥᱤ ᱠᱚ ᱦᱟᱸᱜ ᱡᱟᱦᱟᱸᱭᱟᱜ ᱠᱚ ᱥᱮᱬᱟ ᱥᱮᱬᱟ ᱵᱟᱲᱜᱮ ᱠᱚ ᱥᱮ ᱚᱝᱠᱟ ᱵᱟᱹᱫᱽ ᱠᱚ ᱡᱟᱦᱟᱸ ᱛᱟᱦᱮᱸᱱᱟ᱾ ᱟᱫᱚ ᱩᱝᱠᱩ ᱠᱚᱫᱚ ᱦᱟᱸᱜ ᱱᱚᱝᱠᱟ ᱪᱟᱥᱚᱜ ᱜᱮᱭᱟ ᱡᱮ ᱵᱮᱸᱜᱟᱲ, ᱵᱤᱞᱟᱹᱛᱤ, ᱟᱹᱞᱩ ᱠᱚ ᱱᱚᱣᱟ ᱠᱚᱫᱚ ᱦᱟᱸᱜ ᱡᱟᱹᱥᱛᱤ ᱠᱟᱭ ᱛᱮᱜᱮ ᱪᱟᱥᱚᱜᱼᱟ ᱵᱮᱵᱽᱥᱟ ᱞᱟᱹᱜᱤᱫ ᱛᱮ᱾ ᱟᱨ ᱚᱲᱟᱜ ᱠᱚᱨᱮ ᱫᱚ ᱧᱮᱞᱚᱜ ᱜᱮᱭᱟ ᱡᱮ ᱠᱷᱟᱹᱨᱟᱹᱭ ᱥᱟᱭᱤᱰ ᱨᱮ ᱥᱮ ᱵᱟᱲᱜᱮ ᱥᱟᱭᱤᱰ ᱨᱮ, ᱵᱟᱲᱜᱮ ᱠᱚᱨᱮ ᱢᱤᱫ ᱠᱚᱪᱟ ᱠᱚᱨᱮ ᱚᱱᱟ ᱵᱷᱤᱱᱰᱤ ᱠᱚ, ᱢᱟᱹᱨᱤᱪ ᱠᱚ, ᱥᱮ ᱱᱚᱣᱟ ᱰᱟᱝ ᱜᱷᱟᱝᱨᱟ ᱥᱮ ᱥᱟᱹᱲᱤᱢ ᱦᱚᱛᱚᱫ, ᱠᱚᱸᱰᱷᱟ ᱱᱚᱣᱟ ᱠᱚᱫᱚ ᱛᱟᱦᱮᱸᱱ ᱜᱮᱭᱟ ᱚᱲᱟᱜ ᱡᱚᱢ ᱱᱟᱹᱢᱟᱹᱭ ᱫᱚ᱾ ᱟᱫᱚ ᱮᱱᱛᱮ ᱨᱮᱦᱚᱸ ᱱᱚᱛᱮ ᱫᱚ ᱢᱤᱫ ᱵᱟᱨ ᱚᱱᱟ ᱦᱟᱥᱟ ᱡᱟᱭᱜᱟ ᱠᱟᱹᱴᱤᱡ ᱥᱮᱬᱟ ᱡᱚᱛᱚ ᱦᱚᱲ ᱞᱮᱠᱟ ᱜᱮ ᱢᱮᱱᱟᱜ ᱛᱟᱠᱚᱣᱟ, ᱢᱟᱨᱟᱝ ᱢᱟᱨᱟᱝᱟᱜ ᱟᱫᱚ ᱚᱝᱠᱟ ᱦᱤᱥᱟᱹᱵ ᱛᱮ ᱟᱨᱠᱤ ᱪᱟᱥ ᱞᱟᱹᱜᱤᱫ ᱜᱤᱫ ᱥᱮ, ᱚᱱᱟ ᱵᱮᱵᱽᱥᱟ ᱵᱟᱹᱱᱤᱡᱽ ᱞᱟᱹᱜᱤᱫ ᱛᱮᱦᱚᱸ ᱠᱚ ᱪᱟᱥ ᱜᱮᱭᱟ᱾ ᱟᱫᱚ ᱱᱚᱛᱮ ᱫᱚ ᱱᱚᱜᱼᱚᱭ ᱡᱮᱢᱚᱱ ᱥᱤᱡᱤᱱ ᱦᱤᱥᱟᱹᱵ, ᱡᱟᱦᱟᱸ ᱵᱮᱱ ᱞᱟᱹᱭ ᱠᱮᱫᱟ ᱡᱮ ᱨᱟᱦᱮᱲ, ᱡᱚᱱᱰᱨᱟ ᱠᱚ ᱡᱮᱢᱚᱱ ᱱᱤᱛᱚᱜ ᱧᱮᱞᱚᱜ ᱠᱟᱱᱟ ᱡᱮ ᱱᱤᱛᱚᱜ ᱫᱚ ᱵᱟᱲᱜᱮ ᱠᱚᱨᱮ ᱫᱚ ᱦᱟᱸᱜ ᱡᱚᱱᱰᱨᱟ, ᱨᱟᱦᱮᱲ ᱱᱤᱛᱚᱜ ᱫᱚ ᱢᱮᱱᱟᱜᱼᱟ, ᱟᱨ ᱱᱚᱣᱟ ᱠᱚ ᱨᱟᱠᱟᱵ ᱱᱚᱣᱟ ᱠᱚ ᱦᱩᱭ ᱵᱟᱲᱟ ᱞᱮᱝᱠᱷᱟᱱ ᱫᱚ ᱦᱟᱸᱜ ᱡᱮᱢᱚᱱ ᱦᱩᱲᱩ ᱠᱚ ᱦᱟᱸᱜ ᱦᱩᱭ ᱵᱟᱲᱟ ᱞᱮᱝᱠᱷᱟᱱ ᱠᱷᱟᱹᱨᱟᱹᱭ ᱵᱚᱱ ᱡᱩᱛᱟ, ᱠᱷᱟᱹᱨᱟᱹᱭ ᱨᱮ ᱦᱩᱲᱩ ᱵᱚᱱ ᱨᱟᱠᱟᱵᱟ᱾ ᱩᱱ ᱚᱠᱛᱚ ᱜᱮ ᱦᱟᱸᱜ ᱱᱚᱣᱟ, ᱨᱟᱦᱮᱲ ᱠᱚᱢᱟ ᱞᱟᱦᱟ ᱠᱷᱚᱱ ᱜᱮ ᱦᱟᱸᱜ ᱢᱟᱜ ᱠᱟᱛᱮᱫ ᱦᱟᱸᱜ ᱵᱚᱱ ᱨᱚᱦᱚᱲ ᱠᱟᱜᱼᱟ᱾ ᱟᱫᱚ ᱩᱱᱦᱚᱸ ᱚᱱᱟ ᱥᱟᱶᱛᱮ ᱦᱚᱸᱵᱚ ᱛᱟᱥᱮ ᱨᱚᱦᱚᱲᱟ, ᱟᱫᱚ ᱵᱟᱲᱜᱮ ᱠᱚ ᱥᱟᱯᱷᱟ ᱵᱟᱲᱟ ᱞᱮᱝᱠᱷᱟᱱ ᱩᱱ ᱫᱚ ᱠᱚᱭ ᱢᱟᱹᱨᱤᱪ ᱠᱚ, ᱚᱠᱚᱭ ᱵᱮᱸᱜᱟᱲ ᱥᱮ ᱚᱠᱚᱭ ᱵᱤᱞᱟᱹᱛᱤ ᱟᱫᱚ ᱚᱝᱠᱟ ᱠᱚ ᱨᱚᱦᱚᱭ ᱠᱟᱜ ᱜᱮᱭᱟ᱾
ᱦᱳᱭ ᱦᱳᱭ ᱟᱫᱚ ᱤᱱᱟᱹᱜ ᱛᱮᱜᱮ ᱛᱚ ᱱᱚᱜ-ᱚᱭ ᱦᱳᱲᱳ ᱠᱚ ᱟᱵᱚ ᱵᱚᱱ ᱤᱨ ᱵᱟᱲᱟ ᱛᱮᱜᱮ ᱨᱟᱵᱟᱝ ᱫᱤᱱ ᱦᱚᱸ ᱥᱮᱴᱮᱨᱚᱜᱼᱟ, ᱨᱟᱵᱟᱝ ᱫᱤᱱ ᱛᱚᱨᱯᱚᱨ ᱟᱹᱰᱤ ᱟᱭᱢᱟ
ᱨᱚᱲ ᱦᱟᱸᱜ ᱵᱟᱝ ᱟᱸᱡᱚᱢ ᱞᱮᱱ ᱛᱟᱵᱮᱱᱟ, ᱟᱨᱦᱚᱸ ᱢᱟᱲᱟᱝ ᱛᱮᱫ ᱞᱮᱠᱟ ᱨᱚᱲ ᱜᱮᱫᱚᱜ ᱠᱟᱱ ᱛᱟᱵᱮᱱᱟ᱾
ᱦᱮᱸ ᱞᱟᱹᱭ ᱫᱟᱞᱤᱧ ᱡᱟᱦᱟᱸ ᱫᱚ ᱮ ᱨᱟᱵᱟᱝ ᱫᱤᱱ ᱫᱚ ᱟᱵᱚ ᱠᱟᱹᱴᱤᱡ ᱡᱟᱹᱥᱛᱤ ᱠᱟᱭᱛᱮ ᱥᱚᱵᱽᱡᱤ ᱠᱚᱵᱚᱱ ᱪᱟᱥ ᱜᱮᱭᱟ᱾
ᱦᱮᱸ ᱦᱮᱸ᱾
ᱳᱭ ᱡᱮᱢᱚᱱ ᱦᱩᱲᱩ ᱠᱚ ᱤᱨ ᱨᱟᱠᱟᱵ ᱠᱟᱛᱮᱜ ᱫᱚ ᱟᱫᱚ ᱩᱱ ᱥᱩᱚᱢᱚᱭ ᱫᱚ ᱡᱟᱹᱥᱛᱤ ᱠᱟᱭᱛᱮ ᱥᱚᱵᱽᱡᱤ ᱠᱚ ᱡᱮᱢᱚᱱ ᱪᱟᱥᱚᱜᱼᱟ᱾ ᱵᱤᱞᱟᱹᱛᱤ, ᱵᱮᱸᱜᱟᱲ, ᱠᱚᱯᱤ ᱱᱚᱝᱠᱟ ᱜᱮ ᱟᱭᱢᱟ ᱞᱮᱠᱟᱱᱟᱜ ᱡᱟᱦᱟᱸ ᱫᱚ ᱟᱫᱚ ᱨᱟᱵᱟᱝ ᱫᱤᱱ ᱫᱚ ᱠᱟᱹᱴᱤᱡ ᱡᱟᱹᱥᱛᱤ ᱧᱚᱜ ᱜᱮ ᱪᱟᱥᱚᱜᱼᱟ᱾ ᱮᱴᱟᱜ ᱥᱤᱡᱤᱱ ᱠᱷᱚᱱᱟᱜ ᱫᱚ᱾
ᱦᱮᱸ ᱟᱫᱚ ᱩᱱᱫᱚ ᱦᱟᱜ ᱡᱟᱦᱟᱸ ᱦᱟᱥᱟ ᱡᱟᱭᱜᱟ ᱡᱟᱦᱟᱸ ᱛᱟᱦᱮᱱᱟ, ᱚᱛ ᱟᱫᱚ ᱩᱱ ᱫᱚ ᱦᱟᱸᱜ ᱚᱫᱟ ᱚᱫᱟᱜ ᱜᱮ ᱛᱟᱦᱮᱱᱟ ᱛᱚ᱾ ᱩᱱ ᱥᱚᱢᱚᱭ ᱫᱚ ᱡᱟᱦᱟᱱᱟᱜ ᱵᱚᱱ ᱨᱚᱦᱚᱭ ᱜᱚᱫ ᱨᱮᱦᱚᱸ ᱮᱨ ᱜᱚᱫ ᱨᱮᱦᱚᱸ ᱦᱟᱨᱟᱜ ᱨᱮᱱᱟᱜ ᱢᱟᱱᱮ ᱡᱟᱹᱥᱛᱤ ᱥᱚᱢᱵᱷᱚᱵᱚᱱᱟ ᱛᱟᱦᱮᱱᱟ ᱟᱨ ᱥᱤᱛᱩᱝ ᱫᱤᱱ ᱫᱚ ᱧᱮᱞᱚᱜᱼᱟ ᱡᱮ ᱠᱟᱥᱟ ᱜᱮ ᱨᱚᱦᱚᱲ ᱜᱚᱫ ᱠᱟᱭᱟ᱾ ᱩᱱᱫᱚ ᱫᱟᱜ ᱧᱟᱢ ᱨᱮᱱᱟᱜ ᱥᱚᱢᱵᱷᱚᱵᱚᱱᱟ ᱵᱟᱝ ᱛᱟᱦᱮᱱᱟ᱾ ᱟᱫᱚ ᱨᱚᱦᱚᱭ ᱫᱚᱠᱚ ᱨᱚᱦᱚᱭ ᱜᱚᱫ ᱨᱮᱦᱚᱸ ᱟᱫᱚ ᱫᱟᱜ ᱡᱟᱹᱥᱛᱤ ᱠᱤ ᱱᱤᱡᱮ ᱠᱷᱟᱴᱟᱜ ᱦᱩᱭᱩᱜᱼᱟ, ᱮᱢ ᱦᱩᱭᱩᱜᱼᱟ, ᱫᱟᱭᱤᱛᱚ ᱟᱛᱮᱜ ᱠᱟᱹᱢᱤ ᱦᱩᱭᱩᱜᱼᱟ᱾
ᱦᱳᱭ ᱦᱳᱭ ᱫᱤᱱᱟᱹᱢ ᱫᱤᱱ ᱮᱢᱟᱜ ᱦᱩᱭᱩᱜᱼᱟ, ᱚᱱᱟ ᱠᱚᱨᱮ ᱦᱚᱸ ᱵᱟᱝ ᱮᱢ ᱞᱮᱠᱷᱟᱡ ᱛᱚ ᱚᱱᱟᱢᱟ ᱵᱟᱭ ᱦᱩᱭᱩᱜᱼᱟ ᱥᱮ᱾
ᱦᱮᱸ ᱦᱮᱸ᱾ ᱟᱨ ᱱᱚᱜ ᱪᱟᱥᱮᱨ ᱫᱤᱱ ᱵᱟᱨᱮ ᱛᱮᱵᱮᱱ ᱢᱮᱱ ᱠᱮᱫᱟ᱾ ᱟᱫᱚ ᱦᱟᱸᱜ ᱱᱚᱜᱚᱭ ᱪᱟᱹᱥᱮᱫ ᱫᱤᱱ ᱢᱟ ᱫᱚᱢᱮ ᱦᱟᱸᱜ ᱦᱟᱹᱠᱩ ᱠᱟᱴᱠᱚᱢ ᱠᱚ ᱫᱚᱢᱮ ᱠᱚ ᱧᱟᱢᱚᱜ ᱜᱮᱭᱟ᱾ ᱵᱟᱹᱫᱽ -ᱵᱟᱹᱭᱦᱟᱹᱲ ᱠᱚᱨᱮ, ᱛᱟᱦᱚᱞᱮ ᱚᱱᱛᱮ ᱫᱚ ᱚᱠᱟ ᱞᱮᱠᱟ ᱠᱚ ᱧᱟᱢᱚᱜ ᱜᱮᱭᱟ ᱥᱮ ᱵᱟᱝ?
ᱦᱮᱸ ᱟᱞᱮ ᱱᱚᱛᱮ ᱚᱱᱠᱟ ᱱᱮᱛᱟᱨ ᱫᱤᱱ ᱫᱚ ᱦᱟᱹᱠᱩ ᱠᱟᱴᱠᱚᱢ ᱫᱚᱠᱚ ᱧᱟᱢᱚᱜ ᱜᱮᱭᱟ᱾ ᱫᱚᱢᱮᱜ ᱜᱮ ᱫᱤᱱᱟᱹᱢ ᱫᱤᱱ ᱵᱚᱞᱮ ᱡᱚᱢ ᱠᱚ ᱜᱮᱭᱟ᱾ ᱚᱱᱠᱟ ᱡᱩᱫᱤ ᱚᱱᱟ ᱡᱟᱦᱟᱸ ᱡᱷᱟᱹᱞᱤ ᱠᱚᱞᱮ ᱚᱰᱟᱣ ᱠᱟᱜ ᱜᱮᱭᱟ᱾ ᱜᱟᱰᱟ ᱠᱚᱨᱮ ᱠᱤᱵᱟ ᱚᱱᱠᱟ ᱵᱟᱹᱫ ᱠᱚᱨᱮ ᱱᱤᱛᱚᱜ ᱦᱩᱲᱩ ᱨᱚᱦᱚᱭ ᱠᱟᱛᱮ᱾ ᱛᱟᱞᱦᱮ ᱚᱱᱠᱟ ᱠᱚ ᱡᱷᱟᱹᱞᱤᱜ ᱜᱮᱭᱟ ᱦᱟᱹᱠᱩ ᱠᱟᱴᱠᱚᱢ ᱠᱚ ᱵᱷᱟᱜᱮ ᱜᱮ ᱚᱱᱠᱟ ᱡᱚᱢ ᱵᱟᱲᱟ ᱦᱩᱭᱩᱜ ᱜᱮᱭᱟ, ᱚᱲᱟᱜ ᱠᱚᱨᱮ ᱫᱚ᱾
ᱦᱩᱸ ᱟᱫᱚ ᱱᱚᱜᱼᱚᱭ ᱛᱚ ᱱᱤᱛᱚᱜ ᱫᱚ ᱱᱚᱜᱼᱚᱭ ᱡᱟᱹᱯᱩᱫ ᱫᱟᱭ ᱦᱟᱸᱜ ᱫᱟᱜ ᱠᱚ ᱯᱩᱠᱷᱨᱤ ᱜᱟᱹᱰᱭᱟᱹ ᱠᱚᱨᱮ ᱨᱟᱠᱟᱵ ᱞᱮᱱᱠᱷᱟᱱ ᱦᱟᱹᱠᱩ ᱠᱚᱦᱚᱸ ᱨᱟᱠᱟᱵ ᱦᱤᱡᱩᱜᱼᱟ ᱾ ᱟᱫᱚ ᱚᱱᱟ ᱜᱩᱜᱤ ᱠᱚ ᱯᱟᱴᱟ ᱠᱚ ᱴᱚᱨᱚᱰᱟᱝ ᱠᱚ ᱚᱱᱟ ᱠᱚᱦᱚ ᱠᱚ ᱮᱰᱟᱜ ᱠᱟᱜ ᱠᱟᱱᱟ ᱾
ᱦᱮᱸ ᱮᱰᱟᱠᱟᱜ ᱠᱟᱱ ᱜᱮᱭᱟᱞᱮ ᱚᱱᱟ ᱠᱚᱫᱚ ᱾ ᱟᱫᱚ ᱡᱷᱟᱹᱞᱤᱜ ᱜᱮᱭᱟ ᱠᱚ ᱚᱱᱠᱟ ᱫᱤᱱᱟᱹᱢ ᱫᱤᱱ ᱜᱮ ᱾ ᱩᱛᱩ ᱞᱮᱠᱟ ᱫᱚᱠᱚ ᱦᱩᱭᱩᱜ ᱜᱮᱭᱟ ᱫᱤᱱᱟᱹᱢ ᱫᱤᱱ ᱨᱮᱱᱟᱜ ᱩᱛᱩ ᱫᱚ ᱡᱚᱜᱟᱲᱚᱜᱼᱟ ᱚᱸᱰᱮ ᱠᱷᱚᱱᱟᱜ ᱜᱮ ᱾
ᱦᱮᱸ ᱦᱮᱸ ᱟᱫᱚ ᱛᱚ ᱱᱚᱜᱼᱚᱭ ᱛᱚ ᱱᱤᱛᱚᱜ ᱫᱚ ᱥᱮᱫᱟᱭ ᱞᱮᱠᱟ ᱫᱚ ᱦᱟᱸᱜ ᱚᱱᱟ ᱠᱷᱮᱛᱨᱮ ᱟᱬᱜᱚᱭᱮᱱᱟᱢ ᱥᱮ, ᱛᱚᱞᱟ ᱛᱩᱫ ᱛᱮ ᱥᱮ ᱨᱚᱦᱚᱭ ᱚᱠᱛᱚ ᱫᱚ ᱚᱱᱠᱟ ᱜᱚᱝᱜᱷᱟ ᱠᱟᱴᱠᱚᱢ ᱫᱚ ᱟᱹᱰᱤ ᱠᱚ ᱠᱚᱢ ᱠᱟᱱᱟ ᱵᱟᱝᱢᱟ ᱫᱚ, ᱱᱤᱛᱚᱜ ᱫᱚ ᱚᱱᱮ ᱜᱷᱟᱥ ᱜᱚᱡ ᱞᱟᱹᱜᱤᱫ ᱛᱮ ᱦᱩᱲᱩ ᱠᱷᱮᱛ ᱠᱚᱨᱮ ᱨᱟᱱ ᱵᱤᱥ ᱠᱚᱵᱚᱱ ᱮᱢᱟᱜ ᱠᱟᱱᱟ ᱛᱚ ᱾
ᱦᱳᱭ ᱦᱳᱭ ᱟᱫᱚ ᱚᱱᱠᱟ ᱞᱮᱠᱟ ᱫᱚ ᱵᱟᱠᱚ ᱧᱟᱢᱚᱜᱼᱟ ᱱᱮᱛᱟᱨ ᱫᱚ ᱾
ᱦᱮᱸ ᱢᱟᱲᱟᱝ ᱡᱟᱦᱟᱸ ᱞᱮᱠᱟ ᱠᱚ ᱧᱮᱞᱚᱜ ᱛᱟᱦᱮᱱᱟ ᱡᱮᱢᱚᱱ ᱩᱱᱫᱚ ᱢᱤᱫᱴᱟᱝ ᱵᱟᱹᱫᱽ ᱥᱮ ᱵᱟᱹᱭᱦᱟᱹᱲ ᱨᱮᱱᱟᱜ ᱠᱷᱮᱛ ᱨᱮᱠᱚ ᱟᱬᱜᱚᱭᱱᱟ ᱥᱮ ᱵᱟᱝ ᱢᱩᱱᱤᱥ ᱚᱸᱰᱮ ᱠᱷᱚᱱᱜ ᱛᱤᱱᱟᱹᱜ ᱪᱚᱝ ᱜᱚᱝᱜᱷᱟ ᱛᱤᱱᱟᱹᱜ ᱪᱚᱝ ᱠᱟᱴᱠᱚᱢ ᱠᱚ ᱧᱟᱢ ᱠᱮᱠᱚᱣᱟ ᱾ ᱱᱮᱛᱟᱨ ᱫᱚ ᱚᱱᱟ ᱠᱚᱫᱚ ᱧᱟᱢ ᱫᱚᱠᱚ ᱧᱟᱢᱚᱜ ᱠᱟᱱ ᱨᱮᱦᱚᱸ ᱟᱹᱰᱤ ᱠᱚᱢ ᱜᱮ, ᱟᱫᱚ ᱦᱟᱸᱜ ᱱᱤᱛᱚᱜ ᱫᱚ ᱥᱤ ᱢᱟᱲᱟᱝ ᱛᱚ ᱦᱟᱸᱜ ᱥᱮ ᱨᱚᱦᱚᱭ ᱢᱟᱲᱟᱝ ᱫᱚ ᱚᱱᱠᱟ ᱫᱚ ᱨᱟᱱ ᱵᱤᱥ ᱫᱚ ᱵᱟᱵᱚᱱ ᱮᱢᱟ ᱡᱚᱠᱷᱚᱱᱟᱜ ᱟᱵᱚ ᱛᱚᱞᱟ ᱜᱟᱹᱪᱷᱤ ᱡᱚᱠᱷᱚᱱᱟᱜ ᱠᱮᱴᱮᱡᱚᱜᱼᱟ ᱨᱮᱦᱮᱫ ᱛᱟᱲᱟᱢᱟᱭ ᱩᱱ ᱥᱚᱢᱚᱭ ᱜᱮ ᱦᱟᱸᱜ ᱨᱟᱱ ᱠᱚᱫᱚ ᱵᱚᱱ ᱮᱢᱟᱜᱼᱟ ᱡᱮ ᱵᱟᱝ ᱱᱤᱛ ᱫᱚ ᱦᱟᱸᱜ, ᱜᱟᱹᱪᱷᱤ ᱢᱚᱴᱟ ᱞᱮᱱᱠᱷᱟᱱ ᱦᱟᱨᱟ ᱞᱮᱱᱠᱷᱟᱱ ᱩᱱᱫᱚ ᱛᱤᱡᱩ ᱩᱨᱩ ᱠᱚ ᱠᱚ ᱞᱟᱜᱟᱣ ᱜᱚᱫᱚᱜ-ᱟ ᱾ ᱟᱫᱚ ᱚᱱᱟ ᱚᱱᱟ ᱠᱷᱟᱹᱛᱤᱨ ᱛᱮ ᱟᱵᱚ ᱨᱟᱱ ᱵᱤᱥ ᱵᱚᱱ ᱮᱢᱟᱜ ᱠᱷᱟᱱ ᱱᱟᱛᱮ ᱫᱟᱜ ᱨᱮ ᱞᱟᱜᱟᱣ ᱞᱮᱱᱠᱷᱟᱱ ᱫᱟᱜ ᱨᱮᱱ ᱦᱟᱹᱠᱩ ᱠᱟᱴᱠᱚᱢ ᱩᱱ ᱫᱚ ᱵᱟᱝᱠᱚ ᱧᱟᱢ ᱞᱟᱹᱜᱤᱫᱚᱜ ᱠᱟᱱᱟ ᱾ ᱟᱫᱚ ᱱᱚᱛᱮ ᱫᱚ ᱦᱟᱸᱜ ᱱᱚᱛᱮ ᱵᱩᱨᱩ ᱫᱤᱥᱚᱢ ᱛᱚ ᱱᱚᱛᱮ ᱫᱚ ᱟᱫᱚ ᱱᱚᱛᱮ ᱫᱚ ᱦᱮᱸᱪᱚᱝ ᱾ ᱩᱱᱠᱩ ᱦᱟᱜ ᱥᱮᱬᱟ ᱥᱮᱬᱟ ᱠᱟᱴᱠᱚᱢ ᱠᱚ ᱧᱮᱞᱚᱜ ᱜᱮᱭᱟ ᱥᱮᱸᱫᱽᱨᱟ ᱠᱚᱜᱮᱭᱟ ᱠᱚ ᱫᱷᱤᱨᱤ ᱜᱚᱸᱜᱷᱚᱨ ᱠᱚᱨᱮ ᱾ ᱫᱷᱤᱨᱤ ᱠᱟᱴᱠᱚᱢ ᱠᱚ ᱢᱮᱛᱟ ᱠᱚ ᱠᱟᱱᱟ ᱾
ᱟᱪᱪᱷᱟ ᱟᱪᱪᱷᱟ᱾ ᱦᱮᱸ ᱟᱞᱮ ᱱᱚᱛᱮ ᱦᱚᱸ ᱫᱷᱤᱨᱤ ᱠᱟᱴᱠᱚᱢ ᱫᱚ ᱧᱟᱢ ᱫᱚᱠᱚ ᱧᱟᱢᱚᱜ ᱜᱮᱭᱟ ᱢᱮᱱᱠᱷᱟᱱ ᱯᱟᱹᱦᱤᱞ ᱫᱚ ᱞᱟᱹᱭ ᱛᱟᱦᱮᱸᱫ ᱠᱚ ᱫᱚᱢᱮ ᱠᱚ ᱧᱟᱢᱚᱜ ᱠᱟᱱ ᱛᱟᱦᱮᱸᱫ, ᱱᱮᱛᱟᱨ ᱫᱚ ᱟᱫᱚ ᱚᱱᱠᱟ ᱞᱮᱠᱟ ᱫᱚ ᱵᱟᱠᱚ ᱧᱮᱞᱚᱜ-ᱟ ᱩᱱᱠᱩ ᱦᱚᱸ ᱾ ᱫᱷᱤᱨᱤ ᱠᱟᱴᱠᱚᱢ ᱫᱚ ᱾
ᱦᱮᱸ ᱟᱫᱚ ᱱᱚᱜᱚᱭ ᱠᱟᱛᱷᱟ ᱨᱮᱦᱚᱸ ᱢᱮᱱᱟᱜ-ᱟ ᱥᱮᱫᱟᱭ ᱡᱟᱦᱟᱸ ᱞᱮᱠᱟ ᱛᱟᱦᱮᱸ ᱠᱟᱱᱟ ᱱᱤᱛ ᱛᱚ ᱱᱤᱛᱚᱜ ᱞᱮᱠᱟᱛᱮ ᱧᱮᱞᱚᱜ ᱠᱟᱱᱟ ᱚᱱᱠᱟ ᱫᱚ ᱵᱟᱹᱱᱩᱜ ᱵᱚᱱᱟ ᱚᱠᱟ ᱦᱚᱸ ᱾ ᱡᱮᱢᱚᱱ ᱥᱮᱫᱟᱭ ᱫᱚ ᱵᱤᱨ ᱵᱩᱨᱩ ᱨᱮᱦᱚᱸ ᱫᱟᱨᱮ ᱱᱟᱹᱲᱤ ᱟᱹᱰᱤ ᱞᱮᱠᱟᱱ ᱟᱹᱰᱤ ᱨᱚᱠᱚᱢᱟᱜ ᱜᱮ ᱨᱟᱱ ᱢᱩᱨᱜᱟᱹᱱ ᱫᱟᱨᱮ ᱠᱚᱦᱚᱸ ᱛᱟᱦᱮᱱ ᱛᱟᱦᱮᱸᱫ ᱟᱨ ᱱᱤᱛᱚᱜ ᱫᱚ ᱡᱮᱢᱚᱱ ᱡᱚᱛᱚ ᱢᱟᱜ ᱴᱟᱺᱰᱤᱜ ᱠᱟᱱᱟ ᱵᱟᱝ ᱛᱟᱦᱮᱱ ᱠᱟᱱᱟ ᱥᱟᱯᱷᱟᱜ ᱠᱟᱱᱟ ᱾
ᱦᱮᱸ ᱦᱮᱸ ᱾ ᱮ ᱱᱤᱛᱚᱜ ᱫᱚ ᱚᱱᱠᱟ ᱞᱮᱠᱟ ᱫᱚ ᱯᱟᱹᱦᱤᱞ ᱡᱟᱦᱟᱸ ᱞᱮᱠᱟ ᱥᱟᱱᱟᱢ ᱞᱮᱠᱟᱱᱟᱜ ᱡᱤᱱᱤᱥ ᱜᱮ ᱡᱟᱦᱟᱸ ᱞᱮᱠᱟ ᱧᱟᱢᱚᱜ ᱛᱟᱦᱮᱸᱜ-ᱟ ᱱᱤᱛᱚᱜ ᱟᱜ ᱚᱠᱛᱚ ᱨᱮᱫᱚ ᱚᱱᱠᱟ ᱞᱮ ᱠᱟ ᱫᱚ ᱚᱱᱟ ᱠᱚᱫᱚ ᱵᱟᱝ ᱧᱟᱢᱚᱜ ᱠᱟᱱᱟ ᱾ ᱢᱟᱱᱮ ᱫᱤᱱ ᱫᱤᱱ ᱛᱮ ᱚᱱᱟ ᱠᱚ ᱪᱟᱵᱟ ᱤᱫᱤᱜ ᱠᱟᱱᱟ ᱥᱮ ᱚᱱᱠᱟ ᱞᱮᱠᱟᱛᱮ ᱾
ᱦᱮᱸ ᱦᱮᱸ ᱟᱫᱚ ᱱᱚᱣᱟ ᱦᱚᱛᱚ ᱡᱮ ᱟᱡᱛᱮ ᱪᱟᱵᱟᱜ ᱠᱟᱱᱟ ᱚᱱᱚᱱᱠᱟᱱ ᱠᱟᱛᱷᱟ ᱫᱚ ᱵᱟᱝ ᱠᱟᱱᱟ ᱟᱵᱚ ᱢᱟᱹᱱᱢᱤᱭᱟᱜ ᱠᱟᱹᱢᱤ ᱫᱟᱨᱟᱭ ᱛᱮᱜᱮ ᱡᱚᱛᱚ ᱜᱮ ᱟᱫᱚᱜ ᱠᱟᱱᱟ ᱾
ᱦᱮᱸ ᱦᱮᱸ ᱾
ᱡᱮᱢᱚᱱ ᱱᱤᱛᱚᱜ ᱥᱮᱫᱟᱭ ᱫᱚ ᱡᱮᱢᱚᱱ ᱱᱤᱛᱚᱜ ᱨᱟᱱ ᱢᱩᱨᱜᱟᱹᱱ ᱦᱮᱸ ᱟᱵᱚ ᱡᱟᱦᱱᱟᱜ ᱨᱳᱜᱽ ᱵᱤᱜᱷᱤᱱ ᱟᱡᱟᱨ ᱦᱩᱭ ᱞᱮᱱᱠᱷᱟᱱ ᱚᱠᱟᱨᱮ ᱚᱡᱷᱟ ᱚᱲᱟᱜ ᱰᱟᱠᱛᱟᱨ ᱚᱲᱟᱜ ᱱᱚᱣᱟ ᱠᱚᱵᱩᱱ ᱫᱟᱹᱲ ᱵᱟᱲᱟᱭᱮᱫᱟ ᱾